ᱦᱮᱸ ᱞᱟᱹᱭ ᱫᱟ ᱥᱮ
ᱦᱮᱸ ᱞᱟᱹᱭ ᱛᱮᱦᱮ ᱠᱟᱱᱟ ᱞᱟᱹᱭ ᱤᱫᱤ ᱢᱮ ᱾
ᱦᱮᱸ ᱯᱟᱴᱟᱵᱤᱸᱫᱟᱹ ᱡᱮᱢᱚᱱ ᱚᱸᱰᱮ ᱫᱚ ᱦᱩᱭᱩᱜ ᱠᱟᱱᱟ ᱢᱤᱫᱴᱮᱱ ᱱᱤᱛᱚᱜ ᱫᱚ ᱤᱱᱴᱟᱨᱱᱮᱥᱱᱮᱞ ᱥᱟᱱᱛᱟᱞ ᱥᱟᱱᱛᱟᱲᱤ ᱢᱟᱱᱮ ᱵᱩᱠ ᱯᱷᱮᱭᱟᱨ ᱜᱮ ᱞᱟᱹᱭ ᱜᱟᱱᱚᱜᱼᱟ ᱾ ᱚᱸᱰᱮ ᱡᱟᱦᱟᱸ ᱛᱤᱱᱟᱹᱜ ᱵᱳᱭ ᱮᱥᱴᱚᱞ ᱟᱬᱜᱚᱱᱟ ᱾ ᱡᱟᱦᱟᱸ ᱛᱤᱱᱟᱹᱜ ᱯᱟᱵᱽᱞᱤᱥᱟᱨ ᱠᱚ ᱟᱬᱜᱚᱱᱟ ᱾ ᱢᱟᱱᱮ ᱚᱠᱟ ᱨᱮᱦᱚᱸ ᱟᱵᱚ ᱵᱷᱟᱨᱚᱛ ᱨᱮ ᱚᱱᱠᱟ ᱥᱟᱱᱛᱟᱲᱤ ᱵᱳᱭ ᱢᱮᱞᱟ ᱫᱚ ᱚᱱᱠᱟ ᱵᱟᱝ ᱟᱬ ᱵᱟᱝ ᱧᱮᱞ ᱟᱠᱟᱱᱟ ᱾ ᱚᱸᱰᱮ ᱫᱚ ᱯᱩᱨᱟᱹ ᱯᱟᱵᱽᱞᱤᱥᱟᱨ ᱦᱚᱸ ᱥᱩᱫᱩ ᱠᱚ ᱦᱤᱡᱩᱜᱼᱟ ᱢᱟᱱᱮ ᱡᱟᱦᱟᱸᱭ ᱚᱱᱚᱞᱤᱭᱟᱹ ᱠᱟᱱᱟᱭ ᱩᱱᱤ ᱥᱩᱫᱫᱟ ᱚᱸᱰᱮ ᱵᱳᱭᱮ ᱟᱠᱷᱨᱤᱧᱟᱭ ᱱᱚᱝᱠᱟ ᱦᱚᱸ ᱢᱤᱫᱴᱮᱱ ᱱᱚᱢᱩᱱᱟ ᱧᱮᱞ ᱟᱠᱟᱱᱟ᱾ ᱦᱮᱸᱥᱮ ᱡᱟᱦᱟᱸᱭ ᱱᱩᱠᱩ ᱵᱳᱭ ᱠᱚ ᱟᱠᱷᱨᱤᱧᱟ ᱩᱱᱠᱩ ᱢᱟᱠᱚ ᱦᱤᱡᱩᱜ ᱠᱟᱱ ᱜᱮᱭᱟ ᱾ ᱡᱟᱦᱟᱸᱭ ᱯᱟᱵᱞᱤᱥᱟᱨ ᱠᱟᱱᱟ ᱠᱚ ᱩᱱᱠᱩ ᱥᱩᱫᱽᱫᱷᱟ ᱠᱚ ᱦᱤᱡᱩᱜᱼᱟ ᱾ ᱤᱧ ᱢᱤᱫ ᱥᱮᱨᱢᱟᱧ ᱞᱮᱠᱷᱟ ᱞᱮᱜ ᱠᱚ ᱯᱚᱸᱭᱛᱨᱤᱥ ᱛᱷᱮᱠᱮ ᱪᱚᱞᱞᱤᱥᱴᱤ ᱵᱳᱭ ᱫᱚᱠᱟᱱ ᱠᱚ ᱟᱬᱜᱚ ᱞᱮᱫ ᱛᱟᱦᱮᱸᱜ ᱾
ᱟᱪᱪᱷᱟ ᱟᱪᱪᱷᱟ ᱾
ᱢᱟᱱᱮ ᱦᱚᱜᱼᱚᱱᱟ ᱫᱚ ᱦᱚᱜᱼᱚᱱᱟ ᱠᱚᱫᱚ ᱴᱷᱤᱠ ᱜᱮᱭᱟ ᱾
ᱴᱷᱤᱠ ᱜᱮᱭᱟ ᱴᱷᱤᱠ ᱜᱮᱭᱟ ᱦᱮᱸ ᱾ ᱠᱟᱨᱚᱱ ᱚᱱᱟ ᱢᱤᱫᱴᱟᱱ ᱱᱟᱣᱟ ᱠᱟᱛᱷᱟᱧ ᱵᱩᱡᱽ ᱠᱮᱫᱟ ᱥᱮ ᱚᱱᱟ ᱦᱩᱭᱩᱜᱼᱟ ᱤᱧᱦᱚᱸ ᱠᱟᱹᱡ ᱤᱧ ᱧᱮᱞ ᱵᱟᱲᱟ ᱟᱠᱟᱫᱟ ᱾ ᱡᱮ ᱡᱟᱦᱟᱸᱭ ᱠᱚ ᱱᱩᱠᱩ ᱚᱱᱚᱞᱤᱭᱟᱹ ᱠᱚᱦᱚᱸ ᱠᱚ ᱦᱤᱡᱩᱜᱼᱟ ᱱᱚᱣᱟ ᱵᱳᱭ ᱨᱮᱱ ᱡᱟᱦᱟᱸᱭ ᱠᱚ ᱯᱟᱵᱽᱞᱤᱠᱟ ᱢᱟᱱᱮ ᱛᱟᱦᱚᱞᱮ ᱪᱮᱠᱟᱹ ᱟ ᱢᱮᱜᱴᱟᱝ ᱯᱟᱹᱴᱷᱩᱣᱟᱹ ᱚᱱᱟ ᱵᱳᱭ ᱤᱫᱤ ᱠᱟᱛᱮ ᱡᱩᱫᱤ ᱵᱟᱭ ᱵᱩᱡᱽ ᱫᱟᱲᱮᱭᱟᱜ ᱠᱷᱟᱱ ᱩᱱᱤ ᱴᱷᱮᱱ ᱚᱨᱮ ᱚᱨ ᱯᱟᱛ ᱟᱨᱦᱚᱸ ᱯᱟᱲᱦᱟᱣ ᱾ ᱧᱟᱢ ᱫᱟᱲᱮᱭᱟᱜ ᱡᱟᱦᱟᱱᱟᱜ ᱠᱟᱛᱷᱟ ᱨᱮᱱᱟᱜ ᱢᱮᱱ ᱢᱮᱱᱮᱫ ᱪᱮ ᱮᱴᱟᱜ ᱟᱹᱰᱤ ᱠᱤᱪᱷᱩ ᱠᱚ ᱵᱩᱡᱷᱟᱹᱣ ᱛᱮᱱᱟᱜ ᱦᱚᱸ ᱛᱟᱦᱮᱱᱟ ᱦᱮᱸ ᱥᱮ ᱵᱟᱝ?
ᱮᱠᱟᱞ ᱜᱮ, ᱮᱠᱟᱞ ᱜᱮ ᱾ ᱦᱚᱸ ᱚᱱᱟ ᱢᱮᱜᱴᱮᱱ ᱵᱷᱟᱜᱮ ᱫᱤᱠ ᱠᱟᱱᱟ ᱢᱮᱜᱴᱮᱱ ᱟᱨ ᱢᱮᱜᱴᱮᱱ ᱡᱤᱱᱤᱥ ᱚᱸᱰᱮ ᱞᱚᱠᱠᱷᱚᱭ ᱦᱩᱭᱩᱜᱼᱟ ᱾ ᱟᱵᱚᱣᱟᱜ ᱴᱨᱟᱰᱤᱥᱚᱱᱟᱞ ᱯᱷᱩᱰ ᱡᱟᱦᱟᱸ ᱵᱚᱱ ᱞᱟᱹᱭ ᱫᱟ ᱢᱟᱨᱮ ᱡᱚᱢ ᱧᱩ ᱾ ᱞᱮᱴᱚ, ᱯᱤᱴᱷᱟᱹ ᱾ ᱦᱮᱸ ᱥᱮ ᱦᱚᱜᱼᱱᱟ ᱠᱚᱦᱚᱸ ᱚᱸᱰᱮ ᱥᱟᱵ ᱫᱚᱦᱚ ᱨᱮᱱᱟᱜ ᱟᱨᱚ ᱞᱟᱹᱠᱛᱤ ᱢᱮᱱᱟᱜᱼᱟ ᱡᱟᱹᱥᱛᱤ ᱾ ᱡᱩᱫᱤᱭᱳ ᱯᱟᱛᱲᱟ ᱯᱤᱴᱷᱟᱹ ᱧᱟᱢᱚᱜ ᱢᱤᱫᱴᱮᱱ ᱪᱚᱢᱚᱠ ᱾ ᱟᱨ ᱮ ᱚᱱᱟ ᱤᱭᱟᱹ ᱥᱟᱝ ᱛᱮᱠᱮ ᱧᱟᱢᱚᱜᱼᱟ ᱾ ᱵᱟᱣᱞᱟ ᱛᱤᱠᱮ ᱧᱟᱢᱚᱜᱼᱟ ᱦᱚᱜᱼᱚ ᱱᱟ ᱠᱚ ᱟᱫᱚ ᱦᱚᱜᱼᱚ ᱱᱟ ᱾ ᱠᱚ ᱟᱨᱚ ᱡᱟᱹᱥᱛᱤ ᱥᱟᱵ ᱫᱚᱦᱚ ᱨᱮᱱᱟᱜ ᱞᱟᱹᱠᱛᱤ ᱢᱮᱱᱟᱜᱼᱟ ᱟᱨᱚ ᱱᱚᱝᱠᱟ ᱴᱨᱟᱭᱵᱮᱞ ᱯᱷᱩᱰ ᱟᱵᱚᱣᱟᱜ ᱞᱟᱞ ᱨᱟᱯᱟᱜ ᱱᱚᱜᱼᱚᱱᱟ ᱠᱚᱦᱚᱸ ᱢᱤᱫ ᱢᱤᱫᱴᱮᱱ ᱯᱚᱫᱚᱨᱥᱚᱱᱤ ᱥᱮ ᱚᱸᱰᱮ ᱢᱤᱫᱴᱮᱱ ᱚᱱᱟ ᱛᱮᱦᱚᱸ ᱟᱵᱚ ᱵᱚᱱ ᱵᱤᱡᱽᱱᱮᱥ ᱫᱟᱲᱮᱭᱟᱜᱼᱟ ᱾ ᱟᱨ ᱱᱚᱜᱼᱚ ᱱᱚᱝᱠᱟᱱᱟᱜ ᱢᱤᱫᱴᱟᱝ ᱯᱟᱛᱟ ᱵᱚ ᱱᱚᱝᱠᱟ ᱟᱨ ᱢᱤᱫᱴᱮᱱ ᱥᱮᱯᱴᱤ ᱫᱚ ᱫᱚᱦᱚᱭ ᱜᱮ ᱦᱩᱭᱩᱜ ᱛᱟᱵᱚᱱᱟ ᱾ ᱡᱟᱦᱟᱧ ᱞᱟᱹᱭ ᱠᱮᱜᱼᱟ ᱡᱮ ᱚᱱᱮ ᱢᱟᱱᱮ ᱯᱨᱚᱥᱟᱥᱚᱱᱤᱠ ᱡᱟᱦᱟᱸ ᱫᱚ ᱢᱮᱫᱴᱮᱱ ᱯᱚᱴᱮᱠᱥᱮᱱ ᱡᱟᱦᱟᱸ ᱫᱚ ᱾ ᱱᱚᱜᱼᱚ ᱱᱟᱠᱟ ᱫᱚᱦᱚᱭ ᱦᱩᱭᱩᱜᱼᱟ ᱢᱤᱫᱴᱮᱱ ᱞᱟᱠᱪᱟᱨ ᱮᱱᱮᱡ ᱥᱮᱨᱮᱧ ᱫᱚᱦᱚᱭ ᱦᱩᱭᱩᱜᱼᱟ ᱾ ᱪᱤᱠᱟᱹ ᱞᱮᱠᱟ ᱛᱮ ᱚᱱᱟ ᱡᱤᱭᱟᱹᱲ ᱫᱚ ᱦᱩᱭᱩᱜᱼᱟ ᱚᱸᱰᱮᱱᱮᱜ ᱥᱚᱨᱠᱟᱨ ᱯᱟᱦᱴᱟ ᱥᱮᱫ ᱠᱷᱚᱱ ᱾ ᱚᱱᱩᱫᱟᱱ ᱠᱷᱚᱭ ᱦᱩᱭᱩᱜᱼᱟ ᱚᱸᱰᱮ ᱠᱚᱢᱤᱴᱤ ᱱᱚᱣᱟ ᱴᱷᱤᱠ ᱦᱩᱭᱩᱜᱼᱟ ᱾ ᱥᱮ ᱟᱢ ᱪᱮᱞᱠᱟᱢ ᱩᱦᱟᱹᱨ ᱫᱟ ᱢᱟᱥᱮ ᱞᱟᱹᱭ ᱢᱮ? ᱦᱚᱸ ᱚᱝᱠᱟ ᱡᱟᱦᱟᱸ ᱱᱟᱢ ᱚᱱᱟ ᱫᱚ ᱵᱟᱝᱼᱟ ᱚᱱᱟ-ᱚᱱᱟ ᱢᱟᱛᱚ ᱫᱚ ᱵᱟᱝᱟ ᱥᱩᱫᱩ ᱟᱨ ᱱᱚᱝᱠᱟᱱᱟᱜ ᱡᱟᱦᱟᱸ ᱯᱟᱴᱟ ᱾ ᱱᱟ ᱯᱚᱨᱚᱵᱽ ᱯᱟᱛᱟ ᱯᱚᱨᱚᱵᱽ ᱠᱚ ᱦᱩᱭᱩᱜ ᱠᱟᱱ ᱛᱟᱵᱚᱱᱟ ᱾
ᱦᱮᱸ ᱢᱟᱱᱮ ᱤᱧᱟᱹᱜ ᱞᱟᱹᱭ ᱫᱚ ᱚᱱᱟ ᱜᱮᱧ ᱞᱟᱹᱭ ᱫᱟ ᱡᱟᱦᱟᱸ ᱟᱢᱮᱢ ᱞᱟᱹᱭ ᱠᱮᱫᱟ ᱮᱠᱵᱟᱨᱮ ᱢᱟᱱᱮ ᱥᱤᱯᱴᱤ ᱫᱚ ᱯᱳᱭᱞᱳ ᱢᱟᱲᱟᱝ ᱨᱮ ᱴᱷᱤᱠ ᱜᱮᱭᱟ ᱥᱤᱯᱴᱤ ᱛᱤᱱᱟᱹᱜ ᱵᱚᱱ ᱥᱤᱯᱴᱤ ᱫᱟᱲᱮᱭᱟᱜᱼᱟ ᱩᱱᱟᱹᱜ ᱥᱤᱯᱴᱤ ᱠᱟᱛᱮ ᱵᱚᱱ ᱠᱚᱨᱟᱣ ᱪᱟᱞᱟᱜᱼᱟ ᱾ ᱟᱨ ᱯᱟᱴᱟᱵᱤᱸᱫᱟᱹ ᱫᱚ ᱡᱚᱠᱷᱚᱱ ᱤᱧ ᱪᱟᱞᱟᱣ ᱞᱮᱱᱤᱧ ᱱᱚᱣᱟ ᱥᱮᱨᱢᱟ ᱚᱱᱟ ᱞᱟᱦᱟ ᱥᱮᱨᱢᱟ ᱛᱚᱠᱷᱚᱱ ᱫᱚᱧ ᱧᱮᱞᱮᱫ ᱠᱚᱣᱟ ᱥᱤᱯᱴᱤ ᱢᱚᱴᱟᱢᱩ ᱴᱷᱤᱠ ᱜᱮᱭᱟ ᱯᱩᱞᱤᱥ ᱯᱚᱥᱟᱥᱚᱱ ᱦᱚᱸᱠᱚ ᱛᱟᱦᱮᱸ ᱠᱟᱱᱟ ᱥᱟᱶᱛᱮ ᱾ ᱥᱤᱰᱤ ᱴᱤᱵᱷᱤ ᱯᱷᱩᱴᱮᱡᱽ ᱠᱚ ᱛᱟᱦᱮᱸ ᱠᱟᱱᱟ ᱚᱱᱮ ᱯᱚᱨᱫᱟ ᱨᱮ ᱧᱮᱞᱚᱜ ᱠᱟᱱ ᱛᱤᱦᱤᱡ ᱟᱫᱚ ᱵᱟᱫᱽ ᱵᱟᱹᱛᱤ ᱟ ᱯᱟᱴᱷᱟᱟᱵᱤᱫᱟᱹ ᱵᱟᱫ ᱛᱮ ᱡᱟᱦᱟᱸ ᱵᱟᱫᱽ ᱵᱟᱹᱴᱤ ᱮᱴᱟᱜᱼᱟ ᱯᱟᱛᱟ ᱠᱚ ᱪᱷᱟᱛᱟ ᱚᱦᱩᱜ ᱧᱮᱞ ᱟᱠᱟᱫᱟ ᱚᱱᱟ ᱫᱚ ᱟᱹᱰᱤ ᱧᱩᱛᱟᱹᱛ ᱨᱮᱜᱮ ᱦᱩᱭᱩᱜᱼᱟ ᱟᱫᱚ ᱧᱮᱞ ᱢᱮ ᱾ ᱜᱤᱫᱽᱨᱟᱹᱣ ᱦᱩᱭᱩᱜ ᱨᱮᱦᱚᱸ ᱾ ᱟᱵᱚᱣᱟᱜ ᱫᱚᱧ ᱧᱮᱞ ᱩᱱᱟᱹᱜ ᱜᱮ ᱥᱟᱱᱛᱟᱲᱟᱜ ᱢᱚᱱᱮ ᱫᱚ ᱨᱤᱞᱟᱹ ᱢᱟᱞᱟ ᱧᱚᱜ ᱜᱮ ᱧᱮᱞ ᱟᱠᱟᱫᱟ ᱠᱳᱱᱳ ᱵᱮ-ᱵᱟᱹᱲᱤᱡ ᱜᱷᱚᱴᱚᱱ ᱫᱚ ᱵᱟᱝ ᱦᱩᱭ ᱦᱟᱛᱟᱣ ᱠᱟᱱᱟ ᱢᱮᱱᱠᱷᱟᱱ ᱱᱚᱣᱟ ᱩᱭᱦᱟᱹᱨ ᱠᱟᱛᱮᱫ ᱫᱚ ᱱᱤᱛᱚᱜ ᱫᱚ ᱵᱟᱝ ᱜᱟᱱᱚᱜ ᱛᱟᱵᱚᱱᱟ ᱱᱤᱛᱚᱜ ᱫᱚ ᱟᱵᱚ ᱡᱚᱛᱚ ᱵᱚᱱ ᱫᱟᱲᱮᱭᱟᱜᱼᱟ ᱾ ᱮᱸ ᱡᱩᱜᱽ ᱯᱟᱞᱴᱟᱣ ᱠᱟᱱᱟ ᱡᱩᱜᱽ ᱥᱩᱵᱤᱫᱷᱟ ᱟᱹᱰᱤ ᱦᱚᱲᱟᱜ ᱢᱚᱱᱮ ᱠᱚᱦᱚᱸ ᱵᱚᱫᱚᱞ ᱟᱠᱟᱱᱟ ᱚᱱᱟ ᱥᱟᱶᱛᱮ ᱟᱵᱚ ᱢᱤᱫ ᱵᱟᱨ ᱦᱟᱴ ᱯᱟᱛᱟ ᱫᱚ ᱤᱧᱫᱩᱧ ᱞᱟᱹᱭᱟ ᱠᱟᱹᱴᱤᱡ ᱠᱚᱢ ᱥᱮ ᱡᱟᱦᱟᱸ ᱛᱤᱱᱟᱹᱜ ᱢᱮᱱᱟᱜᱼᱟ ᱩᱱᱟᱹᱜ ᱜᱮ ᱵᱟᱵᱚᱱ ᱵᱟᱹᱲᱛᱤᱭᱟ ᱥᱟᱶᱛᱮ ᱵᱮᱥᱤᱧ ᱧᱮᱞᱫᱟ ᱨᱟᱹᱥᱠᱟᱹ ᱨᱮᱱᱟᱜ ᱚᱜᱚᱢ ᱫᱚᱨᱭᱟ ᱨᱮ ᱵᱟᱹᱲᱛᱤ ᱵᱟᱵᱚᱱ ᱵᱚᱞᱚᱱ ᱠᱟᱱᱟ ᱟᱨ ᱫᱩᱱᱭᱟᱹ ᱨᱮᱱᱟᱜ ᱪᱮᱠᱟ ᱠᱟᱛᱮ ᱰᱮᱵᱷᱞᱚᱯᱚᱜ ᱠᱟᱱᱟ ᱥᱮ ᱚᱠᱟ ᱚᱠᱟ ᱛᱟᱞᱟᱛᱮ ᱟᱵᱚᱣᱟᱜ ᱥᱟᱶᱛᱟ ᱥᱩᱥᱟᱹᱨ ᱥᱮ ᱟᱵᱚ ᱵᱚᱱ ᱱᱟᱯᱟᱭᱚᱜ ᱟᱵᱚᱣᱟᱜ ᱥᱚᱢᱟᱡᱽ ᱨᱮᱱᱟᱜ ᱱᱟᱯᱟᱭᱚᱜ ᱚᱱᱠᱟᱱᱟᱜ ᱠᱟᱹᱢᱤ ᱫᱚ ᱵᱟᱵᱚᱱ ᱠᱚᱨᱟᱣᱫᱟ ᱚᱱᱟ ᱠᱚ ᱠᱚᱨᱟᱣ ᱞᱟᱹᱠᱛᱤᱜ ᱠᱟᱱᱟ᱾
ᱵᱟᱝ ᱮᱠᱟᱞ-ᱮᱠᱟᱞ ᱱᱚᱣᱟ ᱛᱮᱫᱚ ᱠᱚᱨᱟᱣ ᱞᱟᱹᱠᱛᱤ ᱠᱟᱱ ᱜᱮᱭᱟ ᱟᱢ ᱡᱟᱦᱟᱸᱢ ᱩᱭᱦᱟᱹᱨ ᱠᱟᱜᱼᱟ ᱥᱮ ᱦᱮᱸ ᱚᱱᱟ ᱫᱚ ᱮᱠᱫᱚᱢ ᱞᱟᱹᱛᱤ ᱠᱟ ᱜᱮ ᱵᱮᱥᱤ ᱚᱜᱚᱢ ᱫᱚᱭᱨᱟ ᱥᱮᱫ ᱵᱤᱥᱤ ᱵᱟᱝ ᱯᱟᱭᱨᱟ ᱠᱟᱛᱮ ᱪᱤᱠᱟᱹ ᱞᱮᱠᱟ ᱨᱮ ᱥᱤᱠᱷᱱᱟᱹᱛ ᱥᱮᱫ ᱵᱚᱱ ᱞᱟᱦᱟᱜᱼᱟ ᱪᱤᱠᱟᱹ ᱞᱮᱠᱟ ᱨᱮ? ᱮᱸ ᱵᱷᱟᱜᱮ ᱵᱚᱱ ᱩ-ᱩᱭᱦᱟᱹᱨᱟ ᱦᱚᱜᱼᱚᱱᱟ ᱡᱤᱱᱤᱥ ᱴᱟ ᱟᱵᱚ ᱟᱹᱜᱩᱭ ᱦᱩᱭᱩᱜ ᱛᱟᱵᱚᱱᱟ ᱾
ᱦᱮᱸ ᱾ ᱟᱨ ᱤᱧ ᱪᱤᱜ ᱤᱧ ᱞᱟᱹᱭᱟ ᱢᱤᱫᱴᱟᱝ ᱤᱧ ᱫᱚ ᱡᱚᱠᱷᱚᱱᱤᱧ ᱧᱮᱞᱟ ᱱᱟᱯᱟᱭ ᱡᱤᱱᱤᱥ ᱦᱩᱭ ᱠᱟᱛᱮ ᱡᱚᱠᱷᱚᱱ ᱟᱵᱚ ᱡᱟᱦᱟᱱᱟᱜ ᱢᱤᱫᱟᱭ ᱨᱟᱹᱥ ᱠᱷᱠᱟᱹ ᱛᱟᱞᱟ ᱥᱮ ᱢᱤᱫᱴᱟᱝ ᱠᱟᱛᱷᱟ ᱢᱟᱱᱮ ᱢᱤᱫᱴᱟᱝ ᱵᱷᱟᱜᱮ ᱡᱤᱱᱤᱥ ᱦᱩᱭᱩᱜ ᱱᱟ ᱟᱫᱚ ᱢᱩᱪᱟᱹᱫ ᱨᱮᱫᱚ ᱠᱚ ᱢᱤᱛᱟᱹᱧ ᱟᱸ ᱱᱚᱝᱠᱟ ᱵᱚᱱ ᱮᱱᱮᱡ ᱥᱮᱨᱮᱧ ᱠᱮᱫ ᱛᱮᱠᱚ ᱪᱟᱵᱟ ᱜᱚᱫᱼᱟ ᱟᱫᱚ ᱪᱤᱠᱟᱹᱟᱹᱧ ᱱᱚᱶᱟ ᱢᱟᱭ ᱥᱟ. ᱧ ᱫᱚ ᱱᱚᱝᱠᱟ ᱚᱱᱠᱟᱧ ᱢᱚᱱᱮᱭᱟ ᱵᱟᱝ ᱪᱚ ᱡᱟᱦᱟᱱᱟᱜ ᱢᱤᱫᱴᱮᱱ ᱱᱟᱯᱟᱭ ᱠᱟᱛᱷᱟᱢ ᱠᱚ ᱜᱟᱞᱯᱟᱨᱟᱜ ᱠᱟᱱᱟ ᱟᱨ ᱡᱚᱠᱷᱚᱱ ᱢᱩᱪᱟᱹᱫ ᱨᱮ ᱠᱚᱛᱮ ᱡᱤᱱᱤᱥ ᱮᱢᱚᱱ ᱵᱚᱱ ᱠᱟᱹᱢᱤ ᱜᱚᱫ ᱠᱮᱥᱟᱱ ᱮᱱ ᱵᱚᱱ ᱫᱚᱦᱚᱭᱟ ᱱᱟᱯᱟᱭ ᱡᱤᱱᱤᱥ ᱦᱚᱸ ᱦᱚᱲ ᱦᱤᱲᱤᱧ ᱠᱟᱛᱮ ᱠᱚ ᱪᱟᱞᱟᱜᱼᱟ ᱚᱲᱟᱜ ᱟᱫᱚ ᱱᱚᱶᱟ ᱨᱟᱹᱥᱠᱟᱹ ᱜᱮ ᱠᱚ ᱢᱚᱱᱮ ᱫᱚ ᱠᱟᱱᱟ ᱢᱟᱱᱮ ᱢᱟᱱᱮ ᱱᱟᱯᱟᱭ ᱡᱤᱱᱤᱥ ᱡᱟᱦᱟᱸᱟ ᱢᱮᱱ ᱠᱟᱛᱷᱟ ᱫᱚ ᱢᱤᱫ ᱴᱟᱝ ᱵᱟᱠᱚ ᱫᱚᱦᱚᱭᱟ ᱠᱟᱛᱷᱟ ᱡᱟᱦᱟᱸ ᱢᱤᱫᱴᱟᱝ ᱟᱯᱳᱜᱨᱟᱢ ᱦᱩᱭᱩᱜ ᱠᱟᱱᱟ ᱱᱟᱯᱟᱭ ᱵᱟᱹᱲᱤᱡ ᱦᱚᱲ ᱠᱚ ᱦᱮᱡ ᱟᱠᱟᱱᱟ ᱟᱫᱚ ᱱᱩᱠᱩ ᱱᱟᱯᱟᱭ ᱦᱚᱲᱱᱟᱜ ᱠᱟᱛᱷᱟ ᱫᱚᱠᱚ ᱟᱸᱡᱚᱢ ᱠᱮᱫ ᱛᱟᱠᱚᱣᱟ ᱟᱫᱚ ᱱᱚᱣᱟ ᱟᱸᱡᱚᱢ ᱠᱟᱛᱮ ᱜᱮ ᱡᱮ ᱚᱱᱠᱟ ᱛᱟᱞᱟ ᱛᱮᱜᱮ ᱢᱩᱪᱟᱹᱫ ᱢᱩᱪᱟᱹᱫ ᱜᱮ ᱱᱚᱝᱠᱟ ᱮᱸ ᱱᱚᱶᱟ ᱠᱚ ᱮᱰᱩᱠᱮᱥᱚᱱ ᱧᱟᱢᱚᱜ ᱜᱚᱞᱯᱷᱚ ᱮᱱᱮᱡ ᱥᱮᱨᱮᱧ ᱛᱟᱞᱮᱛᱮ ᱵᱟᱝ ᱟᱫᱚ ᱮᱢᱚᱱ ᱢᱤᱫᱴᱟᱝ ᱮᱱᱮᱡ ᱥᱮᱨᱮᱧ ᱠᱟᱛᱮ ᱠᱚ ᱪᱟᱵᱟᱭᱟ ᱱᱚᱣᱟ ᱫᱚ ᱟᱫᱚ ᱨᱟᱹᱥᱠᱟᱹ ᱨᱮᱱᱟᱜ ᱚᱜᱚᱢ ᱫᱚᱨᱭᱟ ᱨᱮᱠᱚ ᱵᱚᱞᱚᱭᱮᱱᱟ ᱚᱱᱟ ᱱᱟᱯᱟᱭ ᱵᱩᱜᱤ ᱵᱟᱹᱲᱤᱡ ᱡᱤᱱᱤᱥ ᱠᱟᱛᱷᱟ ᱦᱚᱸᱠᱚ ᱦᱤᱧ ᱠᱟ ᱠᱟᱛᱮᱫ ᱚᱲᱟᱜ ᱠᱚ ᱪᱟᱞᱟᱜᱼᱟ ᱢᱟᱱᱮ ᱞᱟᱵᱷ ᱫᱚ ᱪᱮᱫ ᱵᱟᱝ ᱦᱩᱭ ᱞᱮᱱᱟ
ᱠᱟᱱ ᱦᱚᱸ ᱛᱤ ᱢᱮᱱᱟᱜ ᱛᱟᱵᱚᱱᱟ ᱦᱮᱸᱥᱮ ᱟᱵᱚ ᱯᱟᱹᱴᱷᱩᱣᱟᱹ ᱠᱚ ᱡᱚᱫᱤ ᱵᱟᱵᱚᱱ ᱞᱟᱦᱟᱼᱟ ᱜᱚᱝᱠᱮ ᱛᱟᱦᱚᱞᱮ ᱚᱱᱟ ᱢᱟ ᱵᱟᱭ ᱜᱟᱱᱚᱜᱼᱟ ᱯᱟᱹᱴᱭᱟᱹ ᱯᱟᱹᱴᱷᱩᱣᱟᱹ ᱠᱚᱫᱚ ᱞᱟᱦᱟᱜᱮ ᱦᱩᱭᱩᱜ ᱛᱟᱵᱚᱱᱟ ᱟᱨ ᱱᱚᱝᱠᱟ ᱟᱞᱟ ᱞᱮᱠᱟ ᱯᱟᱹᱴᱷᱩᱣᱟᱹ ᱠᱚᱠᱚ ᱩᱭᱦᱟᱹᱨᱟ ᱛᱟᱦᱚᱞᱮ ᱠᱷᱟᱱ ᱫᱚ ᱟᱹᱰᱤ ᱱᱟᱯᱟᱭᱚᱜ ᱥᱮ ᱦᱮᱸ
ᱟᱨ ᱠᱤᱱᱛᱩ ᱧᱮᱞ ᱟᱠᱟᱫᱟ ᱱᱚᱶᱟ ᱡᱟᱦᱟᱸ ᱯᱟᱹᱴᱷᱩᱣᱟᱹ ᱠᱚ ᱠᱤᱱᱛᱩ ᱟᱵᱚ ᱱᱚᱜᱼᱚᱭ ᱡᱮ ᱯᱟᱹᱴᱷᱩᱣᱟᱹ ᱠᱚ ᱢᱤᱫ ᱴᱷᱮᱱ ᱢᱤᱫ ᱠᱟᱛᱮᱫ ᱟᱵᱚᱣᱟᱜ ᱱᱟᱯᱟᱭ ᱠᱟᱹᱢᱤ ᱥᱟᱶᱛᱮ ᱮᱸ ᱯᱳᱭᱞᱳ ᱤᱧᱫᱩᱧ ᱞᱟᱹᱭᱟ ᱮᱸ ᱠᱤᱱᱛᱩ ᱚᱱᱟ ᱠᱟᱛᱮᱫ ᱦᱚᱸ ᱜᱟᱱᱚᱜ ᱛᱟᱵᱚᱱᱟ ᱢᱟᱱᱮ ᱟᱛᱳ ᱥᱩᱥᱟᱹᱨ ᱠᱟᱛᱮᱫ ᱢᱟᱱᱮ ᱚᱲᱟᱜ ᱮᱢ ᱥᱩᱥᱟᱹᱨ ᱠᱮᱫᱟ ᱚᱲᱟᱜ ᱥᱩᱥᱟᱹᱨ ᱯᱚᱨ ᱟᱛᱳ ᱡᱩᱫᱤ ᱡᱷᱚᱛᱚ ᱦᱚᱲᱟᱜ ᱟ ᱟᱹᱛᱩᱳ ᱨᱮᱱ ᱜᱤᱫᱽᱨᱟᱹ ᱱᱟᱯᱟᱭ ᱱᱚᱝᱠᱟ ᱵᱚᱱ ᱵᱩᱡᱷᱟᱹᱣᱪᱚ ᱫᱟᱲᱮᱭᱠᱩᱣᱟ ᱛᱟᱦᱚᱞᱮ ᱜᱚᱴᱟ ᱫᱤᱥᱚᱢ ᱦᱚᱲ ᱜᱮᱠᱚ ᱵᱩᱡᱷᱟᱹᱜᱼᱟ
ᱮᱠᱟᱞ ᱮᱠᱟᱞ ᱜᱮ ᱱᱚᱶᱟ ᱢᱟ ᱟᱵᱚ ᱢᱟᱱᱮ ᱠᱚᱨᱟᱣ ᱛᱮᱜᱮ ᱦᱩᱭᱩᱜ ᱛᱟᱵᱚᱱᱟ ᱡᱩᱫᱤ ᱵᱟᱵᱚᱱ ᱠᱚᱨᱟᱣᱟ ᱱᱚᱶᱟ ᱡᱤᱱᱤᱥ ᱴᱟᱜ ᱫᱚ ᱛᱟᱦᱚᱞᱮ ᱠᱷᱟᱱ ᱫᱚ ᱵᱟᱭ ᱜᱟᱱᱚᱜᱼᱟ ᱦᱮᱸ ᱥᱮ ᱟᱨ ᱪᱮᱫ ᱞᱮᱠᱟ ᱨᱮ ᱱᱚᱶᱟ ᱵᱚᱱ ᱠᱚᱨᱟᱣᱟ ᱱᱚᱶᱟ ᱦᱚᱸ ᱟᱵᱚ ᱩᱭᱦᱟᱹᱨ ᱵᱷᱟᱵᱟᱭ ᱦᱩᱭᱩᱜ ᱛᱟᱵᱚᱱᱟ
ᱦᱮᱸ ᱟᱨ ᱢᱤᱫ ᱴᱟᱝ ᱡᱚᱠᱷᱚᱱ ᱟᱛᱳ ᱨᱮᱱᱟᱜ ᱠᱟᱛᱷᱟᱢ ᱞᱟᱹᱭ ᱠᱮᱫᱟ ᱟᱞᱮ ᱟᱛᱳ ᱨᱮᱱᱟᱜ ᱢᱤᱫ ᱴᱟᱝ ᱠᱟᱛᱷᱟᱧ ᱞᱟᱹᱭ ᱜᱮ ᱢᱟᱱᱮ ᱡᱟᱦᱟᱸ ᱦᱟᱺᱰᱤ ᱱᱟᱜ ᱠᱮᱵᱚᱞ ᱵᱟᱯᱞᱟ ᱨᱮᱱᱟᱜ ᱟᱫᱚ ᱢᱤᱫ ᱫᱤᱱ ᱜᱚᱞᱯᱚ ᱦᱩᱭᱩᱜ ᱠᱟᱱᱟ ᱢᱤᱫᱴᱟᱝ ᱜᱚᱝᱠᱮ ᱥᱟᱶ ᱟᱫᱚᱭ ᱞᱟᱹᱭᱫᱟ ᱡᱮ ᱮᱢᱚᱱ ᱵᱟᱯᱞᱟ ᱫᱚ ᱦᱟᱺᱰᱤ ᱵᱟᱹᱲᱛ ᱟᱠᱟᱱᱟ ᱢᱟᱱᱮ ᱚᱠᱟᱨᱮ ᱠᱟᱛᱷᱟᱧ ᱞᱟᱹ ᱪᱩᱞᱦᱟᱹ ᱛᱟᱲᱟᱣ ᱨᱮ ᱦᱟᱺᱰᱤ ᱪᱷᱟᱢᱰᱟ ᱛᱚᱞ ᱨᱮ ᱦᱟᱺᱰᱤ ᱞᱟᱥᱴᱮ ᱚᱠᱚᱭᱮ ᱞᱟᱹᱭᱟ ᱤᱭᱟᱹ ᱪᱮᱫ ᱠᱚ ᱞᱟᱹᱭᱟ ᱡᱩᱫᱤ ᱩᱛᱩᱧ ᱮᱢᱫᱟ ᱚᱱᱟ ᱠᱷᱟᱹᱛᱤᱨ ᱦᱚᱸ ᱦᱟᱺᱰᱤᱧ ᱦᱟᱛᱟᱣᱟ ᱢᱤᱫ ᱴᱩᱠᱩᱡ ᱫᱚᱨᱠᱟᱨᱟ ᱟᱪᱷᱟ ᱡᱟᱦᱟᱸᱭ ᱠᱚ ᱞᱟᱹᱭᱫᱟ ᱡᱟᱦᱟᱱᱟᱜ ᱠᱟᱹᱢᱤᱚᱨᱮ ᱞᱟᱹᱭ ᱤᱧ ᱫᱚ ᱱᱚᱶᱟ ᱴᱩᱠᱩᱡ ᱦᱚᱸ ᱢᱤᱫ ᱴᱩᱡ ᱦᱟᱹᱞᱤ ᱫᱚᱨᱠᱟᱨ ᱛᱤᱧᱟᱹ ᱟᱫᱚ ᱚᱱᱟ ᱠᱷᱟᱹᱛᱤᱨ ᱛᱮ ᱧᱮᱞᱟ ᱦᱟᱺᱰᱤ ᱥᱚᱝᱠᱷᱟ ᱫᱚᱢᱮ ᱵᱟᱹᱲᱛᱤᱜ ᱠᱟᱱᱟ ᱟᱫᱚ ᱟᱞᱮ ᱟᱛᱳ ᱨᱮ ᱱᱚᱝᱠᱟ ᱢᱚᱱᱮ ᱦᱩᱭ ᱞᱮᱱᱟ ᱢᱟᱱᱮ ᱠᱚᱨᱟᱣ ᱠᱟᱹᱴᱤᱡ ᱱᱚᱣᱟ ᱫᱚ ᱠᱟᱹᱴᱤᱡ ᱱᱟᱥᱮᱱᱟᱜ ᱜᱩᱱᱰᱳ ᱜᱩᱞᱚᱜ ᱠᱟᱱᱟ ᱢᱟᱱᱮ ᱦᱟᱺᱰᱤ ᱴᱟᱜ ᱴᱩᱠᱩᱡ ᱨᱮ ᱵᱟᱝ ᱫᱚᱦᱚ ᱠᱟᱛᱮᱫ ᱞᱟᱹᱭ ᱛᱟᱦᱮᱸᱱᱟᱹᱧ ᱪᱩᱠᱟᱹᱜ ᱨᱮᱞᱮ ᱫᱚᱦᱚᱭᱟ ᱢᱟᱱᱮ ᱚᱱᱟ ᱦᱟᱺᱰᱤ ᱫᱚ ᱢᱟᱱᱮ ᱪᱚᱰᱚᱨ ᱠᱟᱛᱮᱫ ᱮᱢᱚᱱ ᱦᱟᱺᱰᱤ ᱯᱚᱨᱤᱢᱟᱱ ᱦᱟᱺᱰᱤ ᱛᱮᱭᱟᱨᱚᱜᱼᱟ ᱡᱟᱦᱟᱸ ᱛᱮᱫᱚ ᱱᱚᱣᱟ ᱧᱩ ᱛᱟᱞᱟ ᱨᱮᱫᱚ ᱢᱟᱱᱮ ᱢᱤᱫ ᱵᱟᱨ ᱯᱷᱩᱲᱩᱜ ᱠᱟᱛᱮ ᱜᱮ ᱠᱩᱲᱟᱹᱜ ᱢᱟᱠᱚ ᱟᱫᱚ ᱵᱟᱠᱚ ᱠᱩᱲᱟᱹᱜ ᱢᱟ
ᱟᱪᱷᱟ ᱟᱪᱷᱟ
ᱚᱱᱠᱟ ᱟᱫᱚ ᱱᱚᱶᱟ ᱴᱟᱜ ᱠᱟᱹᱢᱤ ᱦᱚᱨᱟ ᱜᱮ ᱥᱟᱵ ᱦᱩᱭᱩᱜᱼᱟ ᱱᱚᱝᱠᱟ ᱢᱚᱱᱮ ᱦᱩᱭ ᱠᱟᱱᱟ ᱢᱤᱫ ᱴᱟᱜ ᱡᱮᱢᱚᱱ ᱪᱤᱠᱟᱹᱛᱮ ᱩᱸ ᱱᱟᱯᱟᱭ ᱠᱚᱨᱟᱣ ᱜᱟᱱᱚᱜᱼᱟ? ᱟᱫᱚ ᱱᱚᱝᱠᱟ ᱡᱩᱫᱤ ᱠᱚᱨᱟᱣ ᱦᱩᱭᱩᱜᱼᱟ ᱟᱢᱟᱜ ᱢᱟᱱᱮ ᱪᱮᱫ ᱮᱢ ᱞᱟᱹᱭᱟ ᱱᱚᱣᱟ ᱫᱚ ᱢᱤᱫᱴᱟᱝ ᱱᱟᱯᱟᱭ ᱡᱤᱱᱤᱥᱚᱜ ᱠᱟᱱᱟ ᱥᱮ ᱥᱚᱢᱟᱡᱽ ᱨᱮᱱᱟᱜ ᱠᱟᱹᱴᱤᱡ ᱵᱟᱹᱲᱤᱡᱚᱜ ᱠᱟᱱᱟ ᱥᱮ ᱚᱠᱟ ᱞᱮᱠᱟ ᱟᱢᱮᱢ ᱩᱭᱦᱟᱹᱨ ᱵᱷᱟᱵᱽᱱᱟᱭᱟ
ᱚ ᱦᱚ ᱦᱚ ᱵᱟᱝ ᱱᱚᱣᱟ ᱠᱚᱫᱚ ᱟᱹᱰᱤ ᱟᱹᱰᱤ ᱵᱷᱟᱜᱮ ᱯᱮ ᱩᱭᱦᱟᱹᱨ ᱮᱫ ᱛᱟᱵᱚᱱᱟ ᱵᱩᱡ ᱫᱟᱢ ᱜᱚᱢᱠᱮ ᱢᱟᱱᱮ ᱦᱚᱜᱼᱚᱭ ᱡᱮ ᱢᱮᱫᱴᱮᱱ ᱦᱟᱺᱰᱤ ᱠᱚᱨᱮᱱᱟᱜ ᱟᱹᱛᱷᱟᱹᱲᱤᱭᱟᱹ ᱵᱮᱵᱚᱦᱟᱨ ᱢᱮᱫ ᱴᱮᱱ ᱢᱮᱫᱴᱮᱱ ᱠᱚᱱᱴᱨᱳᱞ ᱨᱮᱠᱚ ᱟᱹᱜᱩᱭ ᱫᱟ ᱱᱚᱣᱟ ᱦᱚᱸ ᱢᱮᱫᱴᱮᱱ ᱟᱹᱰᱤ ᱵᱷᱟᱜᱮ ᱡᱤᱱᱤᱥ ᱠᱟᱱᱟ
ᱢᱟᱱᱮ ᱪᱮᱫᱟᱜ ᱵᱟᱢ ᱠᱚᱨᱟᱣ ᱤᱧ ᱫᱩᱧ ᱞᱟᱹᱭᱟ ᱢᱚᱱᱮ ᱠᱟᱜ ᱢᱮ ᱦᱟᱺᱰᱤ ᱯᱟᱹᱣᱨᱟᱹ ᱡᱚᱠᱷᱚᱱ ᱜᱮ ᱵᱟᱹᱲᱛᱤ ᱛᱟᱸᱦᱮᱱᱟ ᱚᱱᱟ ᱯᱚᱨᱮ ᱫᱤᱱ ᱵᱟᱯᱞᱟ ᱯᱚᱨᱮᱨ ᱫᱤᱱ ᱧᱮᱞ ᱢᱮ ᱦᱟᱺᱰᱤ ᱥᱟᱨᱮᱡ ᱮᱱᱟ ᱚᱱᱟ ᱧᱩ ᱠᱟᱛᱮ ᱠᱚ ᱠᱷᱟᱹᱯᱟᱹᱨᱤ ᱠᱟᱱᱟ ᱟᱨᱦᱚᱸ ᱟᱛᱳ ᱦᱚᱲ ᱪᱟᱞᱟᱣ ᱠᱟᱛᱮ ᱚᱱᱟ ᱵᱤᱪᱟᱹᱨ ᱛᱟᱹᱠᱤᱱ ᱢᱮ ᱛᱟᱦᱚᱞᱮ ᱦᱟᱺᱰᱤ ᱯᱟᱹᱣᱨᱟᱹ ᱠᱷᱟᱹᱛᱤᱨ ᱜᱮ ᱵᱟᱹᱲᱤᱡᱚᱜ ᱠᱟᱱᱟ ᱛᱟᱦᱚᱞᱮ ᱮᱢᱚᱱ ᱯᱚᱨᱤᱢᱟᱱ ᱵᱟᱯᱞᱟ ᱨᱮ ᱦᱟᱺᱰᱤ ᱯᱟᱹᱣᱨᱟᱹ ᱵᱚᱱ ᱫᱚᱦᱚᱭᱟ ᱡᱟᱛᱮ ᱠᱚᱢᱚᱜ ᱢᱟ ᱟᱨ ᱥᱟᱶᱛᱮ ᱵᱟᱠᱷᱟᱱ ᱴᱩᱠᱩᱡ ᱨᱮᱱᱟᱜ ᱦᱚᱸᱛᱚ ᱱᱮᱛᱟᱨ ᱫᱚ ᱮᱢᱚᱱ ᱢᱤᱫ ᱴᱩᱠᱩᱡ ᱢᱤᱫ ᱴᱩᱠᱩᱡ ᱦᱟᱺᱰᱤ ᱢᱟᱱᱮ ᱵᱟᱝ ᱵᱩᱡᱟᱹᱜ ᱠᱟᱱᱟ ᱛᱤᱱ ᱢᱟᱨᱟᱝ ᱴᱩᱠᱩᱡ ᱜᱮ ᱦᱟᱺᱰᱤ ᱵᱚᱱ ᱞᱟᱹᱭ ᱪᱚᱭ ᱫᱟ
ᱮᱠᱟᱞ ᱜᱮ ᱮᱠᱟᱞ ᱜᱮ
ᱦᱮᱸ ᱴᱩᱠᱩᱡ ᱨᱮᱱᱟᱜ ᱦᱚᱛᱚ ᱢᱤᱫᱴᱟᱝ ᱥᱟᱭᱤᱡ ᱢᱮᱱᱟᱜᱼᱟ ᱟᱹᱰᱤ ᱥᱮᱱᱟᱜ ᱴᱩᱠᱩᱡ ᱫᱚᱧ ᱧᱮᱞ ᱠᱟᱫᱟ ᱤᱧ ᱢᱟᱢᱟ ᱦᱚᱲ ᱥᱮᱱᱟᱜ ᱢᱤᱫ ᱴᱩᱠᱩᱡ ᱢᱟᱱᱮ ᱟᱞᱮ ᱥᱮᱱᱟᱜ ᱴᱩᱠᱩᱡ ᱫᱚ ᱡᱟᱹᱱᱤᱡ ᱠᱷᱟᱱ ᱯᱮ ᱯᱩᱱ ᱴᱩᱠᱩᱡ ᱦᱩᱭᱩᱜᱼᱟ
ᱦᱩᱸ ᱦᱩᱸ ᱦᱩᱸ
ᱛᱟᱦᱚᱞᱮ ᱴᱩᱠᱩᱡ ᱥᱟᱭᱤᱡ ᱨᱮᱱᱟᱜ ᱦᱚᱛᱚ ᱢᱤᱫᱴᱟᱝ ᱵᱮᱯᱟᱨ ᱢᱮᱱᱟᱜᱼᱟ ᱟᱫᱚ ᱚᱱᱟ ᱠᱷᱟᱹᱛᱤᱨ ᱱᱚᱝᱠᱟ ᱠᱚᱨᱟᱣ ᱞᱮᱠᱷᱟᱱ ᱱᱟᱯᱟᱭᱚᱜᱼᱟ ᱱᱚᱝᱠᱟ ᱦᱩᱸ
ᱱᱚᱣᱟ ᱫᱚ ᱮᱠᱟᱞ ᱞᱟᱹᱠᱛᱤ ᱠᱟᱱ ᱛᱟᱵᱚᱱᱟ ᱟᱵᱚ ᱡᱩᱫᱤ ᱦᱟᱸᱜ ᱱᱚᱣᱟ ᱠᱚ ᱵᱟᱵᱚᱱ ᱩᱭᱦᱟᱹᱨᱟ ᱛᱟᱦᱚᱞᱮ ᱠᱷᱟᱱ ᱚᱠᱚᱭᱮ ᱩᱭᱦᱟᱹᱨᱟ ᱥᱮ ᱪᱮ ᱞᱮᱠᱟ
ᱦᱮᱸ ᱦᱮᱸ ᱚᱱᱠᱟᱜᱮ
ᱟᱹᱰᱤ ᱟᱯᱮ ᱫᱚ ᱜᱚᱢᱠᱮ ᱡᱟᱦᱟᱸᱧ ᱵᱩᱡᱷᱟᱹᱣ ᱠᱮᱭᱟ ᱟᱞᱮ ᱠᱷᱚᱱ ᱦᱚᱸ ᱟᱹᱰᱤ ᱯᱮ ᱟᱹᱨᱩ ᱯᱷᱮᱨᱟᱣ ᱠᱟᱫ ᱛᱟᱵᱚᱱᱟ ᱟᱞᱮ ᱟᱹᱛᱳ ᱠᱷᱚᱱ ᱦᱚᱸ ᱦᱮᱸ ᱥᱮ ᱢᱟᱱᱮ ᱠᱷᱩᱵ ᱵᱷᱟᱜᱮ ᱱᱚᱣᱟ ᱢᱤᱫᱴᱮᱱ ᱟᱹᱰᱤᱧ ᱟᱹᱰᱤ ᱟᱹᱰᱤ ᱠᱩᱥᱤᱧ ᱵᱩᱡᱷᱟᱹᱣ ᱠᱮᱫᱼᱟ ᱠᱤᱱᱛᱩ ᱦᱚᱜ ᱱᱚᱣᱟ ᱠᱚᱫᱚ ᱟᱞᱮ ᱠᱚᱫᱚ ᱟᱹᱣᱨᱤ ᱞᱮ ᱦᱮᱸ ᱠᱚᱱᱴᱨᱳᱞ ᱫᱟᱲᱮᱭᱟᱜᱼᱟ ᱦᱟᱺᱰᱤ ᱯᱟᱹᱣᱨᱟᱹ ᱞᱟᱹᱭ ᱟᱨ ᱢᱤᱫᱴᱮᱱ ᱦᱚᱸᱜᱼᱚᱭ ᱚᱡᱷᱟ ᱯᱟᱹᱛᱤᱢ ᱞᱟᱹᱭ ᱱᱚᱝᱠᱟᱱᱟᱜ ᱫᱚ ᱮᱠᱷᱚᱱᱳ ᱟᱹᱣᱨᱤ ᱞᱮ ᱠᱚᱱᱴᱨᱳᱞ ᱫᱟᱲᱮᱭᱟᱜᱼᱟ
ᱟᱫᱚ ᱱᱚᱜᱼᱚᱭ ᱞᱟᱹᱭ ᱦᱩᱭᱩᱜᱼᱟ ᱪᱤᱫᱟ ᱱᱚᱜᱼᱚᱭ ᱡᱮ ᱟᱢᱟᱜ ᱩᱭᱦᱟᱹᱨ ᱵᱷᱟᱵᱽᱱᱟ ᱱᱚᱜᱼᱚᱭ ᱡᱮ ᱵᱩᱡ ᱠᱮᱫᱟ ᱱᱚᱜ ᱚᱭ ᱞᱟᱝ ᱜᱚᱞᱯᱚ ᱠᱮᱫᱟ ᱟᱢ ᱢᱤᱫ ᱫᱤᱱ ᱱᱚᱣᱟ ᱠᱟᱛᱷᱟᱢ ᱢᱤᱫᱴᱟᱝ ᱦᱚᱲᱮᱢ ᱞᱟᱹᱭᱟ ᱭᱟ ᱥᱮ ᱟᱢ ᱦᱚᱸ ᱱᱚᱝᱠᱟ ᱢᱤᱫᱴᱟᱝ ᱠᱩᱨᱩᱢᱩᱴᱩ ᱨᱮᱢ ᱞᱟᱜᱟᱜᱼᱟ ᱡᱮ ᱪᱤᱠᱟᱹ ᱞᱮᱠᱟᱛᱮ ᱢᱤᱫᱴᱟᱝ ᱱᱟᱯᱟᱭ ᱡᱩᱫᱤ ᱱᱟᱯᱟᱭ ᱩᱭᱦᱟᱹᱨ ᱵᱷᱟᱵᱽᱱᱟ ᱛᱟᱸᱦᱮᱱ ᱛᱟᱵᱚ ᱱᱟᱥᱮ ᱤᱧᱟᱹᱜ ᱞᱟᱹᱜᱤᱫ ᱚᱴᱚᱢᱮᱴᱤᱠ ᱦᱩᱭᱩᱜᱼᱟ ᱱᱟᱯᱟᱭ ᱡᱤᱱᱤᱥ
ᱦᱮᱸ
ᱦᱩᱸ
ᱱᱚᱣᱟ ᱡᱤᱱᱤᱥ ᱫᱚ ᱠᱚᱨᱟᱣ ᱜᱮ ᱦᱩᱭᱩᱜ ᱛᱟᱵᱚᱱᱟ
ᱦᱩᱸ᱾
ᱟᱫᱚ ᱩᱸ ᱟᱫᱚ ᱤᱧᱟᱜ ᱞᱟᱹᱭ ᱛᱮᱫᱚ ᱚᱱᱟ ᱠᱚᱫᱚ ᱚᱱᱟ ᱠᱷᱟᱹᱛᱤᱨ ᱜᱮ ᱠᱚᱨᱟᱣᱼᱼ ᱠᱟᱱᱟ ᱟᱵᱚ ᱛᱟᱦᱚᱞᱮ ᱨᱤᱞᱟᱹ ᱢᱟᱞᱟ ᱥᱚᱢᱟᱡᱽ ᱪᱤᱠᱟᱹ ᱛᱮᱵᱚᱱ ᱞᱟᱹᱭ ᱛᱟᱵᱚᱱᱟ ᱨᱤᱞᱟᱹ ᱢᱟᱞᱟᱼᱼ ᱮᱸ ᱜᱮᱛᱚ ᱵᱚᱠᱚᱞ ᱵᱚᱰᱮᱜ ᱠᱟᱱᱟ ᱛᱟᱦᱚᱞᱮ ᱟᱞᱚ ᱵᱚᱠᱚᱞ ᱵᱚᱰᱮᱮᱜ ᱢᱟ ᱚᱱᱠᱟ ᱱᱟᱜ ᱜᱮᱵᱚᱱ ᱠᱟᱹᱢᱤᱭᱟ᱾
ᱮᱠᱟᱞ ᱜᱮ ᱮᱠᱟᱞ᱾
ᱦᱩᱸ᱾
ᱱᱚᱣᱟ ᱢᱟ ᱵᱟᱵᱚᱱ᱾ ᱟᱰᱤ ᱜᱟᱼᱼ
ᱦᱮᱸ᱾
ᱟᱰᱤ ᱡᱩᱨ ᱜᱮ᱾
ᱚ ᱢᱟᱱᱮ ᱨᱚᱲ ᱵᱟᱝ ᱟᱸᱡᱚᱢᱚᱜ ᱠᱟᱱᱟ ᱴᱷᱤᱠ ᱴᱷᱟᱠ ᱪᱤᱠᱟ ᱪᱚ ᱠᱟᱹᱴᱤᱡ ᱢᱟᱱᱮ ᱴᱟᱣᱟᱨ ᱨᱮ ᱯᱨᱚᱵᱮᱞᱮᱢ ᱧᱚᱜ ᱫᱟ᱾
ᱤᱭᱩᱱᱤᱴᱤ ᱢᱮᱱᱟᱜ ᱛᱮᱜᱮ ᱱᱚᱶᱟ ᱠᱚᱼᱼ
ᱦᱮᱸ ᱤᱭᱩᱱᱤᱴᱤ ᱫᱚ ᱢᱮᱱᱟᱜ ᱵᱚᱞ ᱛᱮ ᱪᱤᱫᱠᱟ ᱢᱟᱱᱮ ᱟᱞᱮ ᱫᱚ ᱱᱚᱜ-ᱚᱸᱭᱼᱼ
ᱤᱧ ᱞᱟᱹᱭ ᱞᱟᱹᱼᱼ ᱦᱮᱸ ᱵᱮᱱ ᱪᱤᱠᱟᱭ? ᱰᱚ᱾